ᱦᱳᱭ ᱟᱸᱡᱚᱢ ᱧᱟᱢᱚᱜ
ᱦᱮᱞᱳ ᱟᱸᱡᱚᱢᱚᱜ ᱠᱟᱱᱟ ᱟᱸᱡᱚᱢᱚᱜ ᱠᱟᱱᱟ ᱵᱟᱢ ᱞᱟᱹᱭ ᱮᱫ ᱛᱟᱸᱦᱮᱫ ᱫᱚ ᱪᱮᱫ ᱞᱮᱠᱟ ᱞᱟᱹᱭ ᱮᱫ ᱛᱟᱸᱦᱮᱫ ᱵᱟᱭ ᱟᱸᱡᱚᱢᱚᱜ ᱠᱟᱱ ᱛᱟᱦᱮᱱᱟ᱾ ᱦᱚᱸ ᱟᱸᱡᱚᱢ ᱧᱟᱢᱚᱜ ᱠᱟᱱᱟ ᱱᱤᱛᱚᱜ
ᱵᱟᱝ ᱵᱟᱝ ᱢᱟᱱᱮ ᱟᱨᱠᱤ ᱱᱮᱴᱚᱣᱟᱨᱠ ᱛᱚ ᱤᱧᱟᱹᱜ ᱫᱚ ᱤᱧᱟᱹᱜ ᱫᱚ ᱱᱚᱰᱮ ᱫᱚ ᱴᱷᱤᱠ ᱜᱮᱛᱤᱧᱟ ᱧᱟᱢᱮᱫ ᱠᱟᱱ ᱛᱤᱧᱟᱹ ᱛᱷᱚᱲᱟ ᱚᱥᱩᱵᱤᱫᱷᱟᱜ ᱠᱟᱱ ᱛᱟᱢ
ᱦᱮᱸ ᱦᱚᱸ ᱦᱚᱸ ᱱᱚᱛᱮ ᱜᱮ ᱱᱟᱥᱮᱱᱟᱜ ᱚᱥᱩᱵᱤᱫᱷᱟᱜ ᱠᱟᱱᱟ ᱫᱟᱜ ᱫᱤᱭᱮ ᱠᱚᱛᱮ
ᱦᱚᱭ ᱦᱚᱭ ᱦᱚᱭ᱾ ᱟᱫᱚ ᱟᱞᱮ ᱥᱮᱫ ᱫᱚ ᱱᱚᱱᱛᱮ ᱫᱚ ᱟᱞᱮ ᱥᱮᱫ ᱫᱚ ᱱᱚᱱᱛᱮ ᱟᱹᱛᱩ ᱠᱚᱨᱮᱜᱮ ᱱᱚᱣᱟ ᱠᱚ ᱱᱚᱣᱟ ᱨᱮᱱᱟᱜ ᱯᱨᱚᱵᱞᱮᱢ ᱫᱚ ᱦᱩᱭᱩᱜ ᱜᱮᱭᱟ ᱟᱞᱮ ᱟᱹᱛᱩ ᱨᱮᱦᱚᱸ ᱚᱱᱠᱟᱜᱮ᱾ ᱵᱚᱞᱮ ᱱᱚᱝᱠᱟ ᱫᱟᱜ ᱵᱟᱲᱟ ᱞᱮᱠᱷᱟᱱ ᱱᱚᱝᱠᱟ ᱠᱟᱨᱮᱱ ᱦᱚᱸ ᱵᱟᱝ ᱛᱟᱦᱮᱱᱟ ᱟᱨ ᱱᱮᱴᱚᱣᱟᱨᱠ ᱢᱟ ᱼᱼ ᱟᱻ ᱩᱱᱼᱼ
ᱟᱹᱰᱤ ᱢᱩᱥᱠᱤᱞ ᱨᱮᱭᱟᱜ ᱠᱟᱛᱷᱟ ᱾
ᱧᱟᱢ ᱠᱷᱩᱵᱽ ᱮᱠᱴᱟ ᱦᱚᱭ ᱦᱚᱭ ᱟᱹᱛᱩ ᱴᱚᱞᱟ ᱨᱮᱫᱚ ᱚᱱᱼᱼ ᱠᱟ ᱜᱮ ᱱᱚᱣᱟ ᱟᱫᱚ ᱵᱟᱡᱟᱨ ᱥᱚᱦᱚᱨ ᱠᱚᱨᱮ ᱫᱚ ᱚᱱᱟ ᱱᱮᱴᱼᱼ ᱦᱚᱭ ᱦᱚᱭ ᱵᱟᱡᱟᱨ ᱥᱚᱦᱚᱨ ᱠᱚ ᱨᱮᱢ ᱛᱟᱦᱮᱱ ᱠᱷᱟᱡ ᱫᱚ ᱠᱳᱱᱳ ᱚᱥᱩᱵᱤᱫᱟ ᱫᱚ ᱵᱟᱝ ᱛᱟᱦᱮᱱ ᱜᱮᱭᱟ ᱾
ᱦᱳᱭ ᱜᱚᱴᱟ ᱜᱮ ᱛᱟᱦᱮᱸ ᱠᱚ ᱟᱥᱮ ᱚᱱᱟ ᱠᱚᱨᱮ ᱵᱟᱡᱟᱨ ᱠᱚᱨᱮ ᱫᱚ ᱾ ᱚᱥᱩᱵᱤᱫᱷᱟ ᱫᱚ ᱚᱱᱟᱛᱮ ᱩᱱᱟᱹᱝ ᱫᱚ ᱵᱟᱝᱼᱟ ᱾
ᱵᱟᱝᱼᱟ ᱾ ᱚᱱᱟ ᱢᱟ ᱦᱳᱭ ᱴᱷᱤᱠ ᱜᱤ ᱟᱫᱚ ᱟᱞᱮ ᱚᱲᱟᱜ ᱨᱮᱜᱮ ᱟᱞᱮᱭᱟᱜ ᱱᱮᱴᱣᱟᱨᱠ ᱵᱟᱭ ᱧᱟᱢᱟ ᱠᱟᱨᱚᱱ ᱦᱩᱭᱩᱜ ᱠᱟᱱᱟ ᱟᱞᱮ ᱚᱲᱟᱜ ᱨᱮᱫᱚ ᱼᱼ ᱪᱤᱜ ᱪᱚ ᱼᱼ ᱚᱱᱠᱟᱱ ᱛᱚᱨᱚᱞ ᱯᱚᱫᱟᱨᱛᱷᱚ ᱯᱟᱥᱮᱡ ᱢᱮᱱᱟᱜ ᱠᱟᱜ ᱜᱮ ᱠᱚ ᱵᱟᱲᱟᱭ ᱪᱚ ᱾ ᱪᱮᱫᱟᱜ ᱡᱮ ᱟᱞᱮ ᱯᱟᱥᱮ ᱚᱲᱟᱜ ᱠᱚᱨᱮ ᱫᱚ ᱧᱟᱢ ᱜᱮᱭᱟ ᱟᱨ ᱟᱞᱮ ᱚᱲᱟᱜ ᱨᱤᱜᱤ ᱵᱟᱭ ᱧᱟᱢᱟ ᱾ ᱟᱨ ᱱᱚᱣᱟ ᱫᱚ ᱞᱟᱦᱟ ᱛᱮ ᱚᱱᱠᱟ ᱤᱭᱟᱹ ᱪᱮᱫ ᱠᱚ ᱢᱮᱱᱟ ᱼᱼ ᱚᱱᱟ ᱠᱚ ᱡᱟᱦᱟᱸᱠᱩ ᱵᱟᱠᱩ ᱵᱟᱠᱩ ᱪᱮᱠᱼᱟ ᱡᱮ ᱠᱷᱚᱱᱤᱡᱚ ᱯᱚᱫᱟᱼᱼ ᱛᱚ ᱠᱚ ᱢᱮᱱᱟᱜ ᱠᱟᱫᱟ ᱥᱮ ᱵᱟᱹᱱᱩᱜ ᱟᱠᱟᱫᱟ ᱛᱚ ᱚᱱᱟ ᱠᱚ ᱟᱞᱮ ᱚᱲᱟᱜᱼᱼ ᱠᱚ ᱨᱮ ᱦᱚᱸ ᱤᱭᱟᱹ ᱵᱟᱲᱟ ᱟᱠᱟᱱ ᱜᱮᱭᱟ ᱦᱚᱭ ᱾ ᱱᱚᱝᱠᱟ ᱞᱟᱦᱟ ᱛᱮ ᱤᱧ ᱵᱟᱵᱟᱭ ᱪᱮᱠ ᱦᱩᱪᱩ ᱞᱮᱫ ᱠᱚᱣᱟ ᱾ ᱦᱟᱸ ᱦᱮᱸᱼᱼ ᱤᱧ ᱵᱟᱵᱟ ᱞᱟᱦᱟ ᱛᱮ ᱪᱮᱠ ᱦᱩᱪᱩ, ᱦᱚᱭ ᱦᱚᱭ ᱟᱫᱚ ᱚᱱᱠᱟ ᱤᱧ ᱵᱟᱵᱟᱭ ᱪᱮᱠ ᱦᱩᱪᱩ ᱞᱮᱫ ᱠᱚᱣᱟ ᱟᱫᱚ ᱼᱼ ᱦᱮᱸ ᱚᱱᱮ ᱛᱟᱞᱟ ᱚᱲᱟᱜ ᱨᱮ ᱤᱭᱟᱹᱜ ᱠᱟᱱᱟ ᱟᱫᱚᱼᱼ ᱟᱫᱚ ᱛᱟᱞᱟ ᱚᱲᱟᱜ ᱨᱮ ᱟᱫᱚ ᱪᱮᱠᱟ ᱚᱲᱟᱜ ᱨᱟᱹᱯᱩᱫᱟ ᱟᱨ ᱮᱢ ᱩᱰᱩᱠᱟ ᱠᱤ ᱟᱫᱚ ᱛᱟᱭᱚᱢ ᱼᱼ ᱱᱤᱛᱚᱝ ᱦᱚᱸ ᱧᱮᱞᱚᱜ ᱠᱟᱱᱟ ᱪᱮᱫ ᱪᱮᱠᱟ ᱦᱩᱭᱩᱜᱼᱟ?
ᱚᱱᱟ ᱥᱮᱬᱟ ᱚᱲᱟᱜ ᱛᱟᱯᱚᱨᱮ ᱥᱮᱬᱟ ᱫᱚ ᱦᱟᱸᱜ ᱥᱮᱬᱟ ᱫᱷᱟᱨᱟ ᱜᱮ ᱛᱟᱯᱮ ᱚᱲᱟᱜ ᱠᱚ ᱡᱩᱫᱤ ᱜᱟᱲ ᱞᱮᱠᱷᱟᱱ ᱼᱼ
ᱦᱚᱭ ᱦᱚᱭ ᱟᱫᱚ ᱥᱮᱬᱟ ᱫᱷᱟᱨᱟ ᱫᱚ ᱥᱮᱬᱟ ᱫᱷᱟᱨᱟ ᱜᱮᱭᱟ ᱚᱲᱟᱜ ᱫᱚ ᱟᱫᱚ ᱼᱼ ᱚᱱᱟ ᱟᱫᱚ ᱵᱟᱨᱭᱟ ᱞᱮ ᱚᱲᱟᱜ ᱟᱠᱟᱫᱟ ᱟᱫᱚᱼᱼ ᱟᱫᱚ ᱪᱮᱠᱟᱢ ᱨᱟᱹᱯᱩᱫᱟ ᱟᱫᱚ ᱱᱤᱛ ᱚᱠᱛᱚ ᱫᱚ ᱟᱫᱚ ᱚᱱᱮ ᱜᱮᱞᱮ ᱚᱲᱟᱜ ᱟᱠᱟᱫᱟ ᱦᱟᱸᱜ ᱱᱟᱣᱟ ᱜᱤ ᱾ ᱟᱫᱚᱻ ᱢᱚᱴᱟᱢᱩᱴᱤ ᱢᱤᱫ ᱵᱟᱨ ᱵᱚᱪᱷᱚᱨ ᱜᱟᱱ ᱦᱩᱭ ᱟᱠᱟᱱ ᱛᱟᱦᱮᱱᱟ ᱾
ᱦᱳᱭ ᱟᱨ ᱮᱱᱟᱝ ᱞᱟᱦᱟ ᱢᱟᱱᱮ ᱱᱟᱣᱟ ᱜᱮ ᱚᱲᱟᱜ ᱛᱚ ᱨᱟᱹᱯᱩᱫ ᱫᱚ ᱵᱟᱭ ᱜᱟᱱᱚᱜᱼᱟ ᱾
ᱦᱚᱭ ᱦᱚᱭ ᱟᱫᱚ ᱤᱱᱟᱹ ᱜᱮᱞᱮ ᱚᱲᱟᱜ ᱠᱮᱫᱟ ᱟᱫᱚ ᱪᱮᱠᱟ ᱦᱟᱸᱜ ᱮᱢ ᱨᱟᱹᱯᱩᱫᱟ? ᱟᱫᱚ ᱵᱟᱞᱮ ᱤᱭᱟᱹ ᱞᱮᱫᱟ ᱟᱫᱚ ᱦᱟᱸᱜ ᱛᱟᱭᱚᱢ ᱫᱟᱨᱟᱢ ᱧᱮᱞᱚᱜ ᱠᱟᱱᱟ ᱦᱟᱸᱜᱼᱼ ᱪᱮᱫ ᱪᱮᱠᱟ ᱦᱩᱭᱩᱜ ᱠᱟᱱᱟ ᱡᱩᱫᱤ ᱡᱟᱦᱟᱱ ᱚᱱᱠᱟᱱ ᱡᱤᱱᱤᱥ ᱢᱮᱱᱟᱜ ᱠᱟᱜ ᱠᱷᱟᱭ ᱦᱟᱸᱜ ᱾ ᱟᱫᱚ ᱩᱱᱠᱩ ᱦᱚᱸ ᱠᱩ ᱼᱼ ᱞᱟᱹᱭ ᱫᱟ ᱢᱮᱱᱟᱜ ᱠᱟᱫᱟ ᱪᱤᱫ ᱪᱚ ᱢᱮᱱᱟᱜ ᱠᱟᱫᱟ ᱚᱱᱟ ᱫᱚ ᱴᱷᱤᱠ ᱴᱷᱟᱠ ᱩᱱᱠᱩ ᱦᱚᱸ ᱵᱟᱠᱩ ᱞᱟᱹᱭ ᱫᱟᱲᱮᱭᱟᱜ ᱠᱟᱱᱟ ᱢᱮᱱᱠᱷᱟᱱ ᱼᱼ ᱪᱮᱛᱟᱱ ᱠᱷᱚᱡ ᱫᱚ ᱟᱫᱚ ᱵᱟᱝ ᱵᱩᱡᱷᱟᱹᱜᱼᱟ ᱡᱮ ᱟᱫᱚ ᱱᱚᱝᱠᱟ ᱡᱮ ᱢᱮᱱᱟᱜᱼᱟ ᱠᱤᱪᱷᱩ ᱢᱤᱫᱴᱮᱱ ᱡᱤᱱᱤᱥ ᱾ ᱚᱱᱟ ᱜᱤ ᱠᱚ ᱞᱟᱹᱭ ᱫᱟᱲᱮᱭᱟᱜ ᱠᱟᱱᱟ ᱚᱱᱟ ᱢᱮᱥᱤᱱ ᱰᱤᱴᱤᱠᱴᱤᱵ ᱰᱤᱴᱮᱠᱴᱤᱵ ᱨᱮ ᱡᱟ ᱦᱳᱭᱳᱜ ᱠᱟᱱᱟ ᱟᱨᱠᱤ ᱾
ᱚᱱᱟ ᱜᱮ ᱞᱟᱹᱭᱮᱜᱼᱟ ᱡᱮ ᱪᱮᱫ ᱛᱟᱨ ᱢᱮᱱᱟᱜ ᱟᱠᱟᱫ ᱚᱱᱟ ᱫᱤᱭᱮ ᱛᱮ ᱚᱥᱩᱵᱤᱫᱷᱟᱜ ᱠᱟᱱᱟ ᱾
ᱦᱚᱭ ᱦᱚᱭ ᱾
ᱦᱩᱸ ᱾
ᱟᱫᱚ ᱚᱱᱟ ᱫᱚ ᱼᱼ ᱟᱫᱚ ᱚᱱᱠᱟ ᱟᱫᱚ ᱟᱯᱮ ᱥᱮᱫ ᱨᱮᱱ ᱢᱟᱹᱭ ᱵᱟᱹᱵᱩ ᱛᱟᱠᱩ ᱪᱮᱫ ᱞᱮᱠᱟ ᱠᱚ ᱯᱟᱲᱦᱟᱜ ᱠᱟᱱᱟ?
ᱦᱩᱸ ᱱᱟᱯᱟᱭ ᱜᱮ ᱠᱚ ᱯᱟᱲᱦᱟᱣ ᱵᱟᱲᱟᱜ ᱼᱼ ᱡᱚᱷᱛᱚ ᱱᱟᱜ ᱠᱚᱜᱮ ᱟᱨ ᱚᱱᱛᱮ ᱫᱚ ᱪᱮᱫ ᱞᱮᱠᱟ ᱠᱚ ᱯᱟᱲᱦᱟᱣ ᱵᱟᱲᱟᱜ ᱠᱟᱱᱟ?
ᱟᱞᱮᱥᱮᱫ ᱦᱚᱸ ᱛᱷᱚᱲᱟ ᱱᱚᱜ-ᱚᱭ ᱞᱚᱠᱰᱟᱣᱩᱱ ᱨᱮ ᱛᱷᱚᱲᱟ ᱰᱟᱢᱟᱰᱚᱞ ᱦᱩᱭ ᱞᱮᱱᱟ᱾ ᱢᱮᱱᱠᱷᱟᱱ ᱱᱤᱛ ᱚᱠᱛᱚ ᱫᱚ ᱢᱟᱹᱭ ᱵᱟᱹᱵᱩ ᱛᱟᱠᱩ ᱼᱼ ᱯᱟᱲᱦᱟᱣ ᱠᱚ ᱵᱷᱟᱜᱤ ᱠᱚ ᱮᱦᱚᱵ ᱠᱮᱫᱟ ᱟᱨ ᱟᱞᱮ ᱦᱚᱸ ᱛᱷᱚᱲᱟ ᱠᱮᱞᱟᱵ ᱠᱷᱚᱡ ᱦᱚ ᱞᱮ ᱼᱼ ᱚᱱᱠᱟ ᱞᱮ ᱥᱟᱦᱟᱡᱡᱚᱭᱮᱫ ᱠᱩ ᱜᱮᱭᱟ ᱚᱱᱠᱟ ᱵᱚᱪᱷᱚᱨ ᱜᱤ ᱚᱠᱟ ᱡᱟᱦᱟᱸ ᱛᱤᱱᱟᱹᱜ ᱞᱮ ᱫᱟᱲᱤᱣᱟᱜ ᱟᱞᱮ ᱵᱳᱭ ᱠᱷᱟᱛᱟ ᱥᱮ ᱰᱨᱮᱥ ᱠᱤᱨᱤᱧ ᱨᱮᱭᱟᱜ ᱥᱮ ᱼᱼ ᱚᱱᱠᱟ ᱯᱚᱭᱥᱟ ᱠᱚᱞᱮ ᱮᱢᱟ ᱠᱚ ᱜᱮᱭᱟ ᱥᱮ ᱡᱟᱦᱟᱱᱟᱜ ᱚᱥᱩᱵᱤᱫᱷᱟ ᱦᱩᱭ ᱞᱮᱱᱠᱷᱟᱱ ᱼᱼ ᱯᱟᱲᱦᱟᱜ ᱫᱤᱠ ᱫᱤᱭᱮ ᱫᱚ ᱞᱮ ᱟᱞᱮ ᱠᱞᱟᱵᱽ ᱠᱷᱚᱡ ᱫᱚ ᱞᱮ ᱥᱟᱦᱟᱡᱡᱚ ᱠᱚ ᱜᱮᱭᱟ ᱟᱨᱠᱤ ᱾ ᱢᱟᱱᱮ ᱠᱚᱢ ᱥᱮ ᱠᱚᱢ ᱟᱞᱮ ᱫᱚ ᱵᱟᱨᱚ ᱠᱞᱟᱥ ᱟᱞᱮᱭᱟᱜ ᱟᱨᱠᱤ ᱢᱩᱞ ᱩᱫᱽᱫᱮᱥᱥᱚ ᱠᱟᱱᱟ ᱡᱮ ᱠᱚᱢ ᱥᱮ ᱠᱚᱢ ᱵᱟᱨᱚ ᱠᱞᱟᱥ ᱫᱷᱟᱹᱵᱤᱡ ᱫᱚᱭ ᱯᱟᱲᱦᱟᱜ ᱢᱟ᱾
ᱡᱟᱦᱟᱸ ᱞᱮᱠᱟ ᱨᱮᱜᱮ ᱩᱱᱤ ᱫᱚ ᱢᱟᱱᱮ ᱵᱟᱨᱚ ᱠᱞᱟᱥ ᱦᱟᱨᱤᱡ ᱫᱚᱭ ᱯᱟᱲᱦᱟᱜ ᱢᱮ᱾
ᱦᱳᱭ ᱦᱳᱭ ᱪᱮᱫᱟᱜ ᱡᱮ ᱢᱤᱫ ᱫᱷᱟᱱ ᱤᱥᱠᱩᱞ ᱡᱩᱫᱤᱭ ᱯᱟᱥᱟ ᱩᱱᱤ ᱟᱡ ᱛᱮᱜᱮ ᱯᱟᱲᱦᱟᱜ ᱥᱟᱱᱟᱭᱮᱼᱟ᱾ ᱟᱫᱚ ᱚᱱᱟ ᱠᱷᱟᱹᱛᱤᱨ ᱛᱮ ᱟᱞᱮᱭᱟᱜ ᱪᱮ ᱤᱭᱟᱹ ᱠᱟᱱ ᱛᱟᱞᱟᱭᱟ ᱡᱮ ᱡᱟᱦᱟᱸ ᱞᱮᱠᱟᱛᱮ ᱟᱞᱮ ᱟᱭᱩᱵ ᱵᱮᱞᱟ ᱦᱚᱸ ᱴᱤᱭᱩᱥᱚᱱ ᱞᱮ ᱯᱟᱲᱦᱟᱣ ᱠᱚᱜᱮᱭᱟ ᱟᱫᱚ ᱤᱧᱦᱚᱸ ᱱᱚᱱᱛᱮ ᱛᱷᱚᱲᱟᱧ ᱦᱮᱡ ᱮᱱᱛᱮ ᱛᱷᱚᱲᱟ ᱟᱫᱚ ᱢᱮᱱᱟᱜ ᱠᱚᱜᱮᱭᱟ ᱟᱨᱚ ᱟᱹᱛᱩ ᱨᱮᱱ ᱚᱱᱠᱟᱱ ᱠᱚᱲᱟ ᱠᱚ ᱢᱮᱱᱟᱜ ᱠᱚᱜᱮᱭᱟ ᱡᱟᱦᱟᱸᱭ ᱠᱚ ᱯᱟᱲᱦᱟᱣᱮᱫ ᱠᱚᱜᱮᱭᱟ ᱤᱧ ᱦᱚᱧ ᱯᱟᱲᱦᱟᱣ ᱵᱟᱲᱟᱭᱮᱫ ᱠᱚ ᱛᱟᱦᱮᱱ ᱜᱮᱭᱟ ᱤᱧ ᱦᱚᱧ ᱯᱟᱲᱦᱟᱣᱮᱫ ᱠᱚ ᱛᱟᱦᱮᱱ ᱜᱮᱭᱟ ᱟᱨ ᱵᱟᱝ ᱵᱟᱝ ᱚᱱᱠᱟ ᱯᱷᱤᱨᱤ ᱛᱮᱜᱮ ᱠᱮᱞᱟᱵ ᱨᱮᱱ ᱠᱚᱲᱟ ᱠᱚᱜᱮ ᱢᱮᱱᱟᱜ ᱠᱚᱭᱟ ᱟᱭᱢᱟ ᱚᱱᱠᱟᱱ ᱡᱟᱦᱟᱸᱭ
ᱟᱫᱚ ᱚᱱᱮ ᱠᱚᱯᱮ ᱥᱟᱦᱟᱡᱡᱚ ᱵᱟᱲᱟ ᱠᱚᱫᱚ ᱱᱩᱠᱩ ᱟᱪᱪᱷᱮᱫᱤᱭᱟ ᱠᱚ ᱟᱫᱚ ᱠᱟᱹᱣᱰᱤ ᱠᱚᱫᱚ ᱚᱠᱟ ᱨᱮᱯᱮ ᱧᱟᱢᱟ ᱥᱮ ᱚᱠᱟ ᱠᱚᱨᱮ ᱯᱮ
ᱤᱛᱟᱹ ᱠᱟᱹᱣᱰᱤ ᱠᱚᱫᱚ ᱯᱟᱞᱮ ᱚᱱᱟ ᱠᱚᱫᱚ ᱵᱟᱞᱮ ᱠᱟᱞᱮᱠᱴᱟ ᱠᱟᱹᱣᱰᱤ ᱠᱚᱫᱚ ᱟᱞᱮ ᱛᱷᱚᱲᱟ ᱚᱱᱠᱟ ᱥᱟᱨᱵᱤᱥ ᱦᱚᱲ ᱢᱮᱱᱟᱜ ᱠᱚᱛᱟᱞᱮ ᱜᱮᱭᱟ ᱟᱞᱮ ᱨᱮᱱ ᱦᱚᱸ ᱛᱷᱚᱲᱟ ᱢᱤᱫᱵᱟᱨ ᱦᱚᱲ ᱚᱱᱠᱟ ᱢᱮᱱᱟᱜ ᱩᱭᱟᱹ ᱡᱮ ᱟᱞᱮ ᱩᱫᱫᱳᱜᱽ ᱞᱮ ᱦᱟᱛᱟᱣ ᱠᱟᱫᱟ ᱥᱟᱵ ᱠᱟᱜ ᱢᱮ ᱡᱟᱦᱟᱸᱭ ᱢᱟᱱᱮ ᱱᱚᱜᱼᱚᱭ ᱡᱟᱦᱟᱸᱭ ᱥᱟᱨᱵᱤᱥ ᱫᱟᱭ ᱩᱱᱤ ᱫᱚ ᱚᱱᱠᱟ ᱵᱟᱭ ᱯᱟᱲᱦᱟᱣ ᱠᱚᱣᱟ ᱟᱫᱚ ᱡᱟᱦᱟᱸᱭ ᱩᱱᱠᱩ ᱫᱚ‌ ᱯᱟᱲᱦᱟᱣ ᱠᱚᱣᱟ ᱢᱟᱱᱮ ᱠᱤᱪᱷᱩ ᱫᱚ ᱠᱤᱪᱩ ᱟᱢ ᱚᱰᱮ ᱟᱢᱟᱜ ᱚᱵᱚᱫᱟᱱ ᱛᱟᱦᱮᱱ ᱫᱚᱨᱠᱟᱨ ᱢᱟ ᱚᱱᱠᱟ ᱞᱮ ᱪᱮᱥᱴᱟ ᱟᱠᱟᱫᱟ ᱟᱹᱛᱩ ᱨᱮ ᱦᱚᱭ ᱟᱫᱚ ᱚᱱᱟ ᱦᱩᱲᱩ ᱠᱚᱞᱮ ᱟᱜᱚᱞᱟ ᱥᱮ ᱚᱱᱮ ᱨᱮᱱᱟᱜ ᱡᱟᱦᱟᱸ ᱟᱨ ᱠᱞᱟᱵᱽ ᱨᱮᱱᱟᱜ ᱵᱟᱨᱭᱟ ᱢᱳᱴᱟᱢᱩᱴᱤ ᱯᱟᱸᱪ ᱵᱤᱜᱷᱟᱹ ᱜᱟᱱ ᱠᱷᱮᱛ ᱞᱮ ᱦᱟᱛᱟᱣ ᱟᱠᱟᱫᱟ᱾ ᱜᱟᱹᱰᱭᱟᱣ ᱠᱚᱞᱮ ᱜᱟᱹᱰᱭᱟ ᱦᱚᱸ ᱠᱚᱞᱮ ᱞᱤᱡ ᱠᱚᱞᱮ ᱦᱟᱛᱟᱣ ᱵᱟᱲᱟ ᱠᱟᱫᱟ ᱡᱮ ᱦᱟᱹᱠᱩ ᱫᱚ ᱤᱭᱟᱹ ᱞᱟᱹᱜᱤᱫ
ᱦᱮᱸ
ᱛᱚ ᱱᱚᱼᱚᱝᱠᱟ ᱠᱟᱛᱮ ᱟᱞᱮᱭᱟᱜ ᱛᱷᱚᱲᱟ ᱯᱚᱭᱥᱟ ᱚᱸᱰᱮ ᱠᱷᱚᱱ ᱟᱨᱡᱟᱣ ᱜᱮᱭᱟ ᱟᱨ ᱚᱱᱠᱟ ᱥᱚᱢᱟᱡᱽ ᱨᱮᱞᱮ ᱠᱟᱡᱮ ᱨᱮ ᱞᱟᱜᱟᱣ ᱜᱮᱭᱟ ᱟᱫᱚ ᱡᱟᱦᱟᱸᱭ ᱟᱞᱮ ᱪᱮᱫ ᱞᱮᱠᱟᱞᱮ ᱱᱚᱝᱠᱟ ᱟᱨᱠᱤ ᱥᱟᱵ ᱠᱟᱜ ᱢᱮ ᱡᱟᱦᱟᱸᱭᱟᱜ ᱚᱥᱩᱵᱤᱫᱟ ᱦᱩᱭᱩᱜ ᱠᱟᱱᱟ ᱩᱱᱤ ᱱᱤᱛ ᱱᱤᱭᱟᱹ ᱚᱠᱛᱚ ᱯᱩᱭᱥᱟ ᱞᱮ ᱮᱢᱟ ᱫᱮᱭᱟ ᱥᱟᱵ ᱠᱟᱜ ᱢᱮ ᱩᱱᱤ ᱵᱟᱨ ᱵᱚᱪᱷᱚᱨ ᱯᱚᱨ ᱥᱮ ᱯᱮ ᱵᱚᱪᱷᱚᱨ ᱯᱚᱨ ᱯᱩᱭᱥᱟᱭ ᱨᱩᱣᱟᱹᱲᱟᱜ ᱞᱮᱭᱟ ᱟᱫᱚ ᱟᱡ ᱠᱩᱥᱤ ᱛᱮ ᱡᱟᱦᱟᱸ ᱛᱤᱱᱟᱹᱜ ᱤᱱᱴᱟᱨᱮᱥ ᱮ ᱮᱢ ᱫᱟᱲᱮᱭᱟᱜ ᱟᱭ ᱮᱢ ᱫᱟᱲᱮᱭᱟᱜ ᱟᱭ ᱱᱚᱼᱚᱝᱠᱟ ᱟᱨᱠᱤ ᱦᱮᱸ ᱢᱟᱱᱮ ᱡᱟᱦᱟᱸ ᱛᱤᱱᱟᱹᱜ ᱯᱩᱭᱥᱟ ᱞᱟᱜᱟᱣᱟᱭ ᱠᱟᱱ ᱮᱢᱟᱭ ᱠᱟᱱ ᱞᱮ ᱚᱱᱟ ᱢᱟ ᱦᱟᱸᱜ ᱦᱮᱸ ᱜᱤ ᱟᱨ ᱵᱟᱭ ᱮᱢᱫᱟᱲᱮᱜ ᱠᱷᱟᱡ ᱫᱚ ᱠᱳᱱᱳ ᱚᱥᱩᱵᱤᱫᱟ ᱫᱚ ᱵᱟᱹᱱᱩᱜ
ᱟᱨ ᱵᱟᱠᱷᱟᱱ ᱡᱟᱦᱟᱸᱭ ᱜᱮ ᱢᱩᱞ ᱯᱩᱭᱥᱟᱹ ᱡᱟᱦᱟᱸᱭ ᱤᱫᱤ ᱠᱟᱜᱼᱟᱭ ᱤᱱᱟᱹᱜᱮ ᱩᱱᱤ ᱨᱩᱣᱟᱹᱲ ᱨᱮᱦᱚᱸ ᱪᱮᱫ ᱦᱚᱸ
ᱦᱳᱭ ᱦᱳᱭ ᱦᱳᱭ ᱟᱫᱚ ᱟᱫᱚ ᱦᱳᱭ ᱟᱫᱚ ᱠᱤᱪᱷᱩ ᱦᱚᱲ ᱫᱚᱠᱚ ᱛᱟᱦᱮᱱ ᱜᱮᱭᱟ ᱡᱟᱦᱟᱸ ᱟᱭᱟᱜ ᱠᱩᱥᱤᱛᱮ ᱡᱮ ᱩᱱ ᱚᱠᱛᱚ ᱟᱡ ᱞᱮ ᱮᱢᱟᱫᱮ ᱛᱟᱦᱮᱸᱱᱟ ᱛᱚ ᱟᱭᱟᱜ ᱠᱩᱥᱤ ᱛᱮᱦᱚᱸ ᱚᱱᱠᱟ ᱮᱢᱚᱜ ᱜᱮᱭᱟ ᱠᱚ ᱠᱤᱪᱷᱩ ᱦᱚᱲ ᱫᱚ ᱯᱟᱸᱪ ᱫᱚᱥ ᱦᱟᱡᱟᱨ ᱴᱟᱠᱟ ᱡᱟᱹᱥᱛᱤ ᱠᱚ ᱮᱢᱚᱜ ᱜᱮᱭᱟ᱾ ᱟᱫᱚ ᱚᱱᱠᱟ ᱜᱮ ᱥᱟᱵ ᱢᱮ ᱟᱫᱚ ᱱᱚᱜᱼᱚᱝᱠᱟ ᱠᱟᱛᱮ ᱟᱞᱮ ᱦᱚᱸᱞᱮ ᱠᱚᱨᱟᱣ ᱵᱟᱲᱟᱭᱮᱫ ᱠᱟᱱ ᱜᱮᱭᱟ ᱟᱫᱚ ᱱᱤᱭᱟᱹ ᱱᱤᱭᱟᱹ ᱵᱚᱪᱷᱚᱨ ᱫᱚ ᱟᱞᱮ ᱞᱮ ᱠᱞᱟᱵᱽ ᱞᱮ ᱵᱮᱱᱟᱣ ᱠᱮᱫᱟ ᱟᱨ ᱛᱷᱚᱲᱟ ᱠᱞᱟᱵᱽ ᱤᱭᱟᱹ ᱠᱚᱞᱮ ᱜᱷᱮᱨᱟᱣ ᱠᱮᱫᱟ ᱠᱞᱟᱵᱽ ᱨᱮᱭᱟᱜ ᱡᱟᱦᱟᱸ ᱡᱟᱭᱜᱟ ᱠᱟᱱ ᱛᱟᱞᱮᱭᱟ ᱟᱫᱚ ᱠᱟᱹᱣᱰᱤ ᱠᱚᱦᱚᱸ ᱠᱷᱚᱨᱚᱪ ᱵᱟᱲᱟᱣ ᱠᱟᱱᱟ ᱟᱨ ᱢᱤᱫᱴᱮᱱ ᱤᱭᱟᱹ ᱚᱱᱠᱟ ᱢᱚᱧᱪ ᱠᱚᱞᱮ ᱵᱮᱱᱟᱣ ᱠᱮᱫᱟ ᱡᱟᱦᱟᱸᱨᱮ ᱟᱨᱠᱤ ᱚᱱᱩᱥᱴᱷᱟᱱ ᱠᱚ ᱦᱳᱭ ᱦᱳᱭ ᱟᱞᱮᱭᱟᱜ ᱢᱚᱧᱪᱚ ᱫᱚ ᱦᱩᱭᱩᱜ ᱠᱟᱱᱟ ᱡᱮ ᱛᱷᱚᱲᱟ ᱜᱚᱲᱚ ᱞᱮ ᱧᱟᱢ ᱞᱮᱫᱟ ᱟᱨ ᱱᱚᱝᱠᱟ ᱟᱨ ᱤᱭᱟᱹ ᱫᱚ ᱠᱞᱟᱵᱽ ᱠᱚᱫᱚ ᱟᱞᱮᱭᱟᱜ ᱯᱚᱭᱥᱟ ᱛᱮᱜᱮᱞᱮ ᱜᱷᱮᱨᱟᱣ ᱦᱚᱸ ᱟᱞᱮᱭᱟᱜ ᱯᱚᱭᱥᱟ ᱛᱮᱜᱮᱞᱮ ᱜᱷᱮᱨᱟᱣ ᱠᱮᱫᱟ
ᱛᱤᱱᱟᱹᱜ ᱴᱤ ᱜᱟᱱ ᱚᱲᱟᱜ ᱢᱮᱱᱟᱜᱼᱟ ᱚᱱᱠᱟ
ᱟᱞᱮ ᱟᱛᱩᱨ ᱨᱮ ᱢᱚᱴᱟᱢᱩᱴᱤ ᱰᱮᱲᱥᱚᱴᱤ ᱪᱮᱛᱟᱱ ᱚᱲᱟᱜ ᱢᱮᱱᱟᱜ ᱟᱠᱟᱫᱟ ᱟᱫᱚ ᱚᱱᱠᱟ
ᱚ ᱦᱚᱸ ᱚᱱᱟ ᱫᱤᱭᱮᱛᱮ ᱟᱨ ᱨᱟᱟᱹᱥᱤ ᱩᱛᱩᱢ ᱢᱮᱱ ᱞᱮᱠᱷᱟᱱ ᱦᱚᱸ ᱜᱟᱱᱚᱜᱼᱟ ᱟᱨ ᱥᱟᱱᱛᱟᱲ ᱦᱚᱲ ᱥᱩᱢᱩᱝ ᱜᱮᱠᱚ ᱵᱩᱚᱥᱤ ᱠᱟᱱᱟ ᱥᱮ ᱟᱨ ᱪᱤᱞᱤ ᱠᱚ ᱮᱴᱟᱜ ᱡᱟᱹᱛ ᱠᱚ ᱪᱷᱟᱛᱤ ᱠᱚ
ᱦᱚᱲ ᱦᱚᱲ ᱜᱮ ᱟᱫᱚ ᱚᱱᱟ ᱞᱟᱹᱜᱤᱫ ᱟᱞᱮ ᱟᱞᱮᱭᱟᱜ ᱟᱞᱮ ᱟᱹᱛᱩ ᱨᱮᱫᱚ ᱟᱹᱰᱤ ᱢᱚᱡᱽ ᱢᱟᱱᱮ ᱦᱚᱲ ᱥᱩᱫᱩ ᱦᱚᱲ ᱮᱥᱠᱟᱨ ᱢᱮᱱᱟᱜ ᱠᱚᱛᱮ ᱢᱚᱡᱽᱜᱤ ᱟᱨ ᱫᱤᱠᱩ ᱪᱷᱟᱹᱛᱤᱠ ᱛᱟᱦᱮᱱ ᱠᱷᱟᱡ ᱫᱚ ᱛᱷᱚᱲᱟ ᱢᱟᱱᱮ ᱛᱷᱚᱲᱟ ᱚᱱᱠᱟ ᱚᱵᱡᱮᱠᱥᱮᱱ ᱟᱭᱢᱟ ᱠᱤᱪᱷᱩ ᱩᱱᱠᱩᱣᱟᱜ ᱫᱚ ᱛᱟᱦᱮᱱᱟ ᱛᱚ ᱚᱵᱡᱮᱠᱥᱮᱱ ᱛᱟᱦᱮᱱᱟ ᱵᱟᱠᱚ ᱠᱩᱥᱤᱭᱟᱜᱼᱟ ᱦᱟᱱᱟ ᱱᱚᱣᱟ ᱛᱚ ᱚᱱᱟ ᱠᱷᱟᱹᱛᱤᱨ ᱛᱮ ᱟᱫᱚ ᱦᱚᱲ ᱠᱚᱜᱮ ᱢᱮᱱᱟᱜ ᱞᱮᱭᱟ ᱟᱞᱮ ᱫᱚ ᱟᱫᱚ ᱟᱞᱮ ᱯᱟᱥᱮ ᱟ ᱟᱹᱛᱩᱳ ᱢᱟᱱᱮ ᱟᱞᱮ ᱟᱹᱛᱩ ᱡᱚᱯᱚᱜ ᱜᱮ ᱫᱤᱠᱩ ᱠᱚ ᱢᱮᱱᱟᱜ ᱠᱚᱜᱮᱭᱟ
ᱦᱩᱸ
ᱟᱫᱚ ᱩᱱᱠᱩ ᱫᱚ ᱟᱞᱮ ᱥᱟᱞᱟᱜ ᱫᱚ ᱥᱮᱨᱚᱠᱚᱢ ᱫᱚ ᱠᱳᱱᱳ ᱞᱩᱠ ᱵᱟᱹᱱᱩᱜ ᱛᱟᱠᱚᱣᱟ ᱚᱱᱟ ᱠᱚ ᱱᱤᱭᱮ ᱫᱚ ᱟᱫᱚ ᱢᱚᱡᱽᱜᱮ ᱱᱟᱯᱟᱭ ᱜᱮᱞᱮ ᱛᱟᱦᱮᱱᱟ ᱩᱱᱠᱩ ᱥᱟᱶ ᱦᱚᱸ
ᱦ ᱦᱳᱭ ᱢᱟᱱᱮ ᱚᱞᱜᱟ ᱴᱟᱭᱤᱢ ᱨᱮᱫᱚ ᱚᱞᱜᱟ ᱚᱠᱛᱚ ᱫᱚ ᱱᱟᱯᱟᱭ ᱜᱮ ᱟᱨ ᱡᱮ ᱡᱟᱦᱟᱨᱟᱜ ᱠᱟᱹᱢᱤ ᱡᱮ ᱡᱟᱨᱟᱜ
ᱦᱳᱭ ᱦᱳᱭ ᱦᱚᱭ ᱚᱱᱠᱟ ᱫᱚ ᱠᱳᱱᱳ ᱚᱥᱩᱵᱤᱫᱟ ᱵᱟᱹᱱᱩᱜᱼᱟ
ᱥᱟᱞᱟᱜ ᱵᱟᱨ ᱫᱤᱱ ᱦᱚᱸ ᱵᱟᱭ ᱛᱟᱦᱮ ᱞᱮᱱ ᱥᱮ ᱦᱩᱭᱱᱟ ᱱᱤᱡᱮᱨ ᱠᱟᱹᱢᱤ ᱱᱤᱡᱮᱢ ᱠᱟᱹᱢᱤ ᱠᱮᱫ ᱥᱮ ᱦᱩᱭᱮᱱᱟ
ᱦᱳᱭ ᱦᱳᱭ ᱟᱫᱚ ᱚᱱᱠᱟ ᱱᱤᱭᱟᱹ ᱚᱠᱛᱚ ᱫᱚ ᱟᱫᱚ ᱩᱱᱠᱩ ᱫᱤᱠᱩ ᱠᱚᱦᱚᱸ ᱚᱸᱰᱮ ᱧᱮᱞ ᱧᱮᱞᱛᱮ ᱟᱞᱮ ᱟᱛᱩ ᱠᱚᱨᱮ ᱩᱱᱠᱩ ᱟᱠᱩᱨᱮᱱ ᱜᱤᱫᱽᱨᱟᱹ ᱠᱚᱦᱚᱸ ᱯᱟᱲᱦᱟᱣ ᱠᱚ ᱠᱩᱞ ᱠᱟ ᱠᱚ ᱠᱟᱱ ᱜᱮᱭᱟ ᱡᱮᱦᱮᱛᱩ ᱟᱞᱮ ᱟᱛᱳ ᱨᱮᱜᱮ ᱤᱥᱠᱩᱞ ᱢᱮᱱᱟᱜ ᱟᱠᱟᱫᱟ ᱟᱨ ᱦᱳᱭ ᱟᱨ ᱚᱱᱟ ᱤᱥᱠᱩᱞ ᱢᱮᱱᱟᱜ ᱟᱠᱟᱫᱟ ᱛᱟᱨᱯᱚᱨᱮ ᱴᱤᱭᱩᱥᱚᱱ ᱠᱚᱞᱮ ᱯᱟᱲᱦᱟᱣ ᱵᱟᱲᱟᱮᱫ ᱠᱚᱜᱮᱭᱟ ᱟᱫᱚ ᱚᱱᱠᱟ ᱯᱷᱤᱨᱤ ᱛᱮ ᱡᱚᱫᱤ ᱩᱱᱠᱩ ᱦᱚᱸ ᱯᱚᱨᱤᱥᱮᱵᱟ ᱠᱚ ᱧᱟᱢ ᱠᱷᱟᱱ ᱫᱚ ᱟᱫᱚ ᱠᱩᱞ ᱠᱩᱠᱩᱜᱮᱭᱟ ᱠᱚ ᱟᱨ ᱱᱤᱭᱟᱹ ᱤᱭᱟᱹᱟᱱ ᱡᱮᱦᱮᱛᱩ ᱢᱟᱱᱮ ᱵᱷᱟᱜᱤ ᱜᱮᱤ ᱱᱤᱭᱟᱹᱫᱷᱟᱱ ᱨᱮ ᱢᱟᱫᱽᱫᱷᱚᱢᱤᱠ ᱨᱮᱦᱚᱸ ᱵᱷᱟᱜᱤ ᱠᱚ ᱨᱮᱡᱟᱞᱴ ᱠᱮᱫ ᱛᱟᱦᱚᱞᱮ ᱵᱟᱵᱩ ᱢᱟᱹᱭ ᱵᱟᱵᱩ ᱠᱩ ᱟᱨ ᱩᱪᱪᱚᱢᱟᱫᱽᱫᱷᱚᱢᱤᱠ ᱨᱮᱦᱚ ᱢᱟᱱᱮ ᱯᱟᱥ ᱨᱮᱱᱟᱜ ᱥᱚᱝᱠᱷᱟ ᱟᱹᱰᱤ ᱟᱭᱮᱢ ᱵᱟᱲᱦᱟᱣ ᱮᱱᱟ ᱛᱚ ᱚᱱᱟ ᱠᱷᱟᱹᱛᱤᱨ ᱛᱮ ᱟᱹᱰᱤ ᱨᱟᱹᱥᱠᱟᱹ ᱜᱮ ᱢᱟᱱᱮ ᱵᱟᱠᱚ ᱯᱷᱮᱞ ᱵᱟᱲᱟ ᱞᱮᱫᱟ ᱢᱟᱱᱮ ᱢᱤᱫ ᱵᱟᱨ ᱢᱤᱫ ᱵᱟᱨ ᱚᱠᱛᱚ ᱦᱚᱸᱮ ᱦᱮ ᱟᱨ ᱢᱚᱴᱟᱢᱩᱴᱤ ᱯᱟᱥ ᱠᱞᱟᱥ ᱛᱮᱜᱮ ᱠᱚ ᱯᱟᱥ ᱠᱮᱫᱟ ᱢᱟᱱᱮ ᱥᱮᱨᱚᱠᱚᱢ ᱫᱚ ᱢᱟᱱᱮ ᱵᱟᱠᱚ ᱨᱮᱝᱠ ᱫᱟᱲᱮ ᱟᱠᱟᱫ ᱨᱮᱦᱚᱸ ᱢᱚᱴᱟᱢᱩᱴᱤ ᱢᱟᱱᱮ ᱵᱷᱟᱹᱜᱤ ᱱᱟᱢᱵᱟᱨ ᱛᱮᱠᱚ ᱯᱟᱥ ᱟᱠᱟᱫᱟ ᱟᱨᱠᱤ
ᱦᱮᱸ
ᱢᱟᱱᱮ ᱥᱚᱵᱽ ᱥᱩᱢᱚᱭ ᱜᱮᱠᱚ ᱨᱮᱝᱠᱼᱟ
ᱦᱳᱭ ᱦᱳᱭ ᱚᱱᱠᱟ ᱢᱟ ᱵᱟᱭ ᱞᱟᱹᱭᱚᱜᱼᱟ ᱥᱮ ᱥᱚᱵ ᱥᱚᱢᱚᱭ ᱠᱚ ᱨᱮᱝᱠᱟ ᱢᱮᱱᱛᱮ ᱟᱨ
ᱦᱳᱭ ᱦᱳᱭ ᱛᱚ ᱚᱱᱠᱟᱜᱮ ᱟᱫᱚ ᱚᱱᱠᱟᱟᱜᱮ ᱡᱟ ᱜᱮᱠᱚ ᱢᱟᱱᱮ ᱵᱷᱟᱜᱤ ᱱᱟᱢᱵᱟᱨ ᱧᱟᱢ ᱠᱟᱛᱮᱫ ᱠᱳ ᱯᱟᱥ ᱠᱟᱫᱟ ᱢᱤᱱᱤᱢᱟᱢ ᱡᱚᱛᱚ ᱦᱚᱲ ᱜᱤ ᱚᱱᱠᱟ ᱥᱮᱵᱷᱮᱱᱴᱤ ᱯᱷᱟᱭᱤᱵ ᱯᱟᱨᱥᱮᱱᱴ ᱮᱭᱤᱴᱴᱤ ᱯᱟᱨᱥᱮᱱ ᱱᱟᱢᱵᱟᱨ ᱠᱚ ᱧᱟᱢ ᱟᱠᱟᱫ ᱛᱟᱞᱮᱭᱟ ᱴᱷᱤᱠ ᱴᱷᱟᱠ ᱜᱮ ᱦᱳᱭ ᱛᱚ ᱱᱚᱜ ᱱᱚᱝᱠᱟ ᱠᱟᱛᱮᱜ ᱜᱮ ᱪᱮᱥᱴᱟ ᱪᱟᱞᱟᱜ ᱠᱟᱱᱟ ᱡᱮ ᱛᱟᱭᱚᱢ ᱫᱟᱨᱟᱢ ᱛᱤᱱᱟᱹᱜ ᱞᱮ ᱠᱚᱨᱟᱣ ᱫᱟᱲᱮᱭᱟᱜ ᱠᱟᱱᱟ ᱡᱩᱫᱤ ᱡᱟᱦᱟᱸ ᱛᱤᱥ ᱥᱚᱨᱠᱟᱨᱟᱜ ᱜᱚᱲᱚ ᱠᱚᱞᱮ ᱧᱟᱢ ᱠᱷᱟᱱᱡ ᱢᱟ ᱟᱨᱚ ᱵᱷᱟᱜᱤ ᱜᱮ ᱦᱩᱭᱩᱜ
ᱱᱤᱦᱟᱹᱛᱤ ᱪᱮᱥᱴᱟ ᱫᱚ ᱫᱚᱨᱠᱟᱨ ᱜᱮᱭᱟ ᱟᱨ ᱵᱟᱭ ᱪᱮᱥᱴᱟ ᱞᱮᱠᱷᱟᱱ ᱵᱟᱭ ᱜᱟᱱᱚᱜᱼᱟ
ᱦᱚᱭ
ᱡᱟᱭᱦᱳ ᱢᱤᱫᱴᱟᱝ ᱱᱚᱣᱟ ᱠᱟᱹᱢᱤᱦᱚᱨᱟ ᱯᱮ ᱪᱟᱹᱞᱩᱠᱟᱜᱼᱟ ᱟᱹᱰᱤ ᱥᱟᱨᱦᱟᱣ ᱨᱮᱱᱟᱜ ᱠᱟᱹᱢᱤ ᱠᱟᱱ ᱜᱮᱭᱟ
ᱦᱳᱭ ᱦᱳᱭ ᱟᱫᱚ ᱱᱚᱝᱠᱟ ᱜᱮ ᱟᱞᱮ ᱢᱟᱱᱮ ᱦᱩᱭᱩᱜ ᱠᱟᱱᱟ ᱡᱮ ᱱᱚᱝᱠᱟ ᱢᱤᱫᱴᱮᱱ ᱚᱠᱛᱚ ᱛᱟᱦᱮᱸ ᱠᱟᱱᱟ ᱟᱞᱮ ᱟᱛᱩᱨᱮᱱ ᱚᱱᱠᱟ ᱯᱟᱲᱦᱟᱜ ᱥᱚᱝᱠᱷᱟ ᱟᱹᱰᱤ ᱠᱚ ᱠᱚᱢ ᱞᱮᱱᱟ ᱵᱩᱡᱫᱟᱢ ᱛᱚ ᱟᱫᱚ ᱱᱚᱝᱠᱟ ᱠᱤᱪᱷᱩ ᱦᱚᱲᱛᱮ ᱟᱞᱮ ᱩᱫᱽᱫᱳᱜᱽ ᱞᱮ ᱦᱟᱛᱟᱣ ᱟᱠᱟᱫᱟ ᱟᱫᱚ ᱢᱮᱱᱠᱷᱟᱱ ᱟᱞᱮ ᱟᱞᱮ ᱠᱷᱚᱡ ᱞᱟᱦᱟᱨᱮ ᱡᱟᱦᱟᱸᱭ ᱠᱚ ᱛᱟᱦᱮᱸ ᱠᱟᱱᱟ ᱩᱱᱠᱩ ᱩᱫᱽᱫᱳᱜᱽ ᱠᱚ ᱦᱟᱛᱟᱣ ᱟᱠᱟᱫᱟ ᱢᱮᱱᱫᱚ ᱟᱞᱮ ᱫᱚ ᱛᱚᱠᱷᱚᱱ ᱫᱚ ᱠᱟᱹᱴᱤᱡ ᱧᱚᱜ ᱜᱮᱞᱮ ᱛᱟᱦᱮᱸ ᱠᱟᱱᱟ ᱛᱚ ᱩᱱᱠᱩ ᱟᱫᱚ ᱩᱱᱠᱩ ᱫᱚ ᱪᱟᱹᱠᱨᱤ ᱠᱚᱠᱚ ᱧᱟᱢ ᱵᱟᱲᱟ ᱠᱮᱫ ᱠᱷᱟᱱ ᱟᱫᱚ ᱚᱱᱟ ᱨᱮᱱᱟᱜ ᱫᱟᱭᱵᱷᱟᱨ ᱫᱚ ᱟᱞᱮ ᱪᱮᱛᱟᱱ ᱯᱟᱲᱟᱣ ᱮᱱᱟ ᱟᱫᱚ ᱟᱞᱮ ᱚᱰᱮ ᱯᱟᱲᱦᱟᱣ ᱵᱟᱲᱮᱫ ᱠᱚᱣᱟ ᱟᱫᱚ ᱟᱞᱮ ᱦᱚᱸ ᱡᱩᱫᱤ ᱚᱱᱠᱟ ᱦᱟᱜ ᱪᱟᱹᱠᱨᱤ ᱠᱚᱞᱮ ᱧᱟᱢ ᱞᱮᱠᱷᱟᱱᱡᱞᱮ ᱠᱷᱚᱡ ᱞᱟᱛᱟᱨ ᱨᱮ ᱡᱟᱦᱟᱸᱭ ᱥᱮ ᱟᱞᱮ ᱡᱟᱦᱟᱸᱭ ᱞᱮ ᱯᱟᱲᱦᱟᱣ ᱠᱮᱫ ᱠᱚᱣᱟ ᱩᱱᱠᱩ ᱦᱟᱸᱜ ᱠᱚ ᱯᱟᱲᱦᱟᱣ ᱩᱱᱠᱩ ᱟᱨ ᱩᱱᱠᱩ ᱠᱚ ᱯᱟᱲᱦᱟᱣ ᱠᱚᱣᱟ ᱦᱟᱸᱜ ᱚᱱᱠᱟ ᱟᱨᱠᱤ
ᱚᱱᱠᱟᱠᱟᱜᱮ ᱯᱤᱲᱦᱤ ᱛᱟᱭᱚᱢ ᱯᱤᱲᱦᱤ ᱚᱱᱟ ᱫᱚ ᱛᱟᱦᱮᱸ ᱫᱚᱦᱚ ᱞᱟᱹᱠᱛᱤ ᱜᱮᱭᱟ ᱟᱨ
ᱦᱳᱭ ᱦᱳᱭ ᱢᱟᱱᱮ ᱟᱥᱠᱤᱛ ᱞᱮᱱᱠᱷᱟᱱ ᱵᱟᱝ ᱦᱩᱭᱩᱜᱼᱟ ᱟᱨᱠᱤ ᱢᱟᱱᱮ ᱱᱤᱡᱮᱨᱢᱟ ᱟᱨ ᱜᱤᱫᱽᱨᱟᱹ ᱠᱚ ᱡᱩᱫᱤ ᱴᱤᱭᱩᱥᱚᱱᱮᱢ ᱯᱟᱲᱦᱟᱣ ᱠᱚᱣᱟ ᱥᱮ ᱢᱟᱱᱮ ᱚᱱᱠᱟ ᱠᱮᱞᱟᱵᱽ ᱨᱮ ᱡᱩᱫᱤ ᱜᱤᱫᱽᱨᱟᱹ ᱠᱚᱢ ᱯᱟᱲᱦᱟᱣ ᱠᱚᱣᱟ ᱜᱚᱴᱟ ᱛᱩᱨᱟᱱ ᱠᱚ ᱯᱟᱲᱦᱟᱣ ᱠᱚᱣᱟ ᱟᱨ ᱢᱟᱱᱮ ᱚᱱᱠᱟ ᱢᱤᱫᱴᱮᱱ ᱟᱢᱟᱜ ᱤᱢᱮᱡᱽ ᱟᱞᱟᱫᱟ ᱜᱮ ᱢᱤᱫᱴᱮᱱ ᱛᱳᱨᱤᱜ ᱛᱟᱢᱟ ᱟᱨ ᱜᱤᱫᱽᱨᱟᱹ ᱩᱱᱠᱩ ᱦᱚᱸ ᱢᱤᱫᱴᱮᱱ ᱵᱷᱟᱹᱜᱤ ᱦᱮᱸ ᱢᱟᱱᱮ ᱱᱚᱡᱚᱨ ᱛᱮᱠᱚ ᱧᱮᱞ ᱢᱮᱭᱟ ᱟᱢ ᱥᱟᱢᱟᱝ ᱨᱮ ᱟᱡᱡᱮ ᱵᱟᱡᱮ ᱵᱟᱠᱚ ᱨᱚᱲ ᱫᱟᱲᱮᱭᱟᱜᱼᱟ ᱵᱟᱠᱚ ᱨᱚᱲᱟ ᱥᱮ ᱚᱱᱠᱟ ᱡᱩᱫᱤ ᱱᱮᱥᱟ ᱠᱚ ᱡᱩᱫᱤ ᱡᱟᱦᱟᱸ ᱱᱮᱥᱟ ᱠᱚᱨᱮ ᱠᱚ ᱰᱩᱵᱟᱹᱜᱼᱟ ᱚᱱᱟ ᱠᱚᱦᱚᱸ ᱢᱟᱱᱮ ᱟᱢ ᱧᱮᱞ ᱛᱮ ᱢᱟᱱᱮ ᱛᱷᱚᱲᱟ ᱠᱚ ᱥᱚᱛᱚᱨᱠᱚᱜᱼᱟ ᱡᱮᱦᱮᱛᱩ ᱯᱟᱲᱦᱟᱣᱮᱫ ᱠᱚᱣᱟ ᱜᱤᱫᱽᱨᱟᱹ ᱠᱚ ᱟᱫᱚ ᱚᱱᱟ ᱠᱷᱟᱹᱛᱤᱨ ᱛᱮ ᱟᱫᱚ ᱚᱱᱠᱟ ᱠᱟᱛᱮ ᱛᱮ ᱜᱮ ᱟᱠᱚᱣᱟᱜ ᱢᱟᱱᱮ ᱡᱤᱭᱚᱱ ᱰᱟᱦᱟᱨ ᱠᱚ ᱵᱚᱫᱚᱞ ᱫᱟᱲᱮᱭᱟᱜᱼᱟ
ᱦᱩᱸ ᱵᱚᱫᱚᱞ ᱚᱜᱼᱟ ᱟᱨ ᱱᱟᱯᱟᱭ ᱦᱚᱨ ᱰᱟᱦᱟᱨ ᱛᱮᱦᱚᱸ ᱯᱮ ᱪᱟᱞᱟᱣ ᱫᱟᱲᱮᱭᱟᱜ ᱟ
ᱦᱳᱭ ᱦᱳᱭ ᱡᱮᱦᱮᱛᱩ ᱡᱟᱦᱟᱸᱭ ᱯᱟᱦᱟᱣ ᱠᱚᱣᱟ ᱢᱟᱹᱭ ᱜᱤᱫᱽᱨᱟᱹ ᱠᱚ ᱩᱱᱤ ᱫᱚ ᱢᱤᱫᱴᱮᱱ ᱩᱱᱠᱩᱮᱱ ᱟᱭᱰᱮᱞ ᱞᱮᱠᱟᱭ ᱦᱩᱭᱩᱜ ᱠᱩ ᱟᱫᱚ ᱚᱱᱟ ᱠᱷᱟᱹᱛᱤᱨ ᱛᱮ ᱪᱮᱥᱴᱟ ᱦᱩᱭᱩᱜ ᱠᱟᱱᱟ ᱡᱮ ᱡᱟᱦᱟᱸ ᱛᱤᱱᱟᱹᱜ ᱫᱟᱲᱮᱭᱟᱜ ᱞᱮ ᱩᱱᱟᱹᱜ ᱞᱮ ᱥᱟᱦᱟᱡᱡᱚ ᱠᱚᱣᱟ ᱟᱨ ᱛᱤᱱᱟᱹᱜ ᱦᱟᱹᱵᱤᱡ ᱛᱟᱦᱮᱸᱱᱟ ᱩᱱ ᱜᱷᱟᱹᱲᱤᱡ ᱮᱢᱚᱜ ᱢᱮ ᱟᱨ ᱵᱟᱝ ᱪᱟᱵᱟ ᱞᱮᱱᱠᱷᱟᱱ ᱫᱚ ᱟᱫᱚᱢ ᱪᱮᱠᱟᱭᱟ ᱟᱫᱚ
ᱦᱳᱭ ᱛᱤᱱᱟᱜ ᱦᱟᱵᱤᱡ ᱢᱮᱱᱟᱜ ᱠᱟᱫᱟ ᱤᱱᱟᱹ ᱜᱟᱹᱲᱤᱡ ᱮᱢᱚᱜ ᱢᱮ ᱟᱨ ᱪᱟᱵᱟ ᱞᱮᱠᱷᱟᱱ ᱪᱮᱫ ᱮᱢ ᱪᱮᱠᱟᱫᱟᱲᱮᱭᱟᱜ ᱟᱨ ᱪᱮᱠᱟ ᱦᱚᱸ ᱵᱟᱭ ᱜᱟᱱᱚᱜᱼᱟ
ᱦᱳᱭ ᱦᱳᱭ
ᱦᱩᱸ
ᱟᱫᱚ ᱱᱚᱝᱠᱟ ᱠᱟᱛᱮ ᱜᱮ ᱟᱯᱮ ᱦᱚᱸ ᱚᱱᱠᱟ ᱡᱟᱦᱟᱱ ᱯᱚᱨᱤᱠᱚᱞᱯᱚ ᱠᱚᱯᱮ ᱪᱟᱹᱞᱩ ᱵᱟᱲᱟ ᱟᱠᱟᱫᱟ ᱥᱮ ᱵᱟᱝ ᱟᱹᱛᱩ ᱠᱚᱨᱮ?
ᱦᱚᱸ ᱚᱱᱠᱟ ᱪᱟᱹᱞᱩ ᱵᱟᱲᱟ ᱟᱠᱟᱱ ᱜᱮᱭᱟ ᱟᱛᱩ ᱦᱚᱸ ᱟᱯᱮ ᱟᱢ ᱡᱟᱦᱟᱸ ᱞᱮᱠᱟᱢ ᱢᱮᱱᱠᱮᱜᱼᱟ ᱚᱱᱠᱟ ᱫᱷᱟᱨᱟ ᱜᱮ ᱟᱞᱮ ᱟᱹᱛᱩ ᱨᱮ ᱦᱚᱸ ᱪᱟᱹᱞᱩ ᱟᱠᱟᱱ ᱜᱮᱭᱟ